ᱦᱮᱸ ᱜᱚᱝᱠᱮ
ᱦᱮᱸ ᱦᱮᱸ ᱜᱚᱝᱠᱮ ᱱᱟᱯᱟᱭ ᱵᱟᱲᱟᱜ ᱜᱮᱭᱟ ᱵᱤᱱ
ᱦᱮᱸ ᱱᱟᱯᱟᱭ ᱵᱟᱲᱟ ᱜᱮᱭᱟ ᱱᱤᱭᱟᱹ ᱜᱷᱟᱹᱲᱤ ᱫᱚ ᱟᱫᱚ ᱟᱵᱮᱱ ᱜᱮ ᱚᱠᱟᱞᱮ ᱞᱮᱠᱟ ᱢᱮᱱᱟᱜ ᱵᱮᱱᱟ
ᱦᱳᱭ ᱜᱚᱝᱠᱮ ᱟᱹᱞᱤᱧ ᱦᱚᱸ ᱱᱟᱯᱟᱭ ᱵᱟᱲᱟ ᱜᱮ ᱢᱮᱱᱟᱜ ᱞᱤᱧᱟᱹ ᱟᱫᱚ ᱱᱤᱭᱟᱹ ᱚᱠᱛᱚ ᱨᱮᱫᱚ ᱥᱟᱱᱟᱢ ᱠᱚᱜᱮ ᱱᱟᱜ ᱱᱟᱯᱟᱭ ᱵᱟᱲᱟ ᱜᱮ ᱢᱮᱱᱟᱜ ᱞᱮᱭᱟ ᱚᱲᱟᱜ ᱠᱚᱨᱮᱱ ᱫᱚ ᱜᱚᱝᱠᱮ ᱟᱯᱮ ᱚᱲᱟᱜ ᱠᱚᱨᱮ ᱱᱟᱯᱟᱭ ᱵᱟᱲᱟᱟᱜ ᱜᱮ ᱢᱮᱱᱟᱜ ᱠᱚᱣᱟ
ᱦᱮᱸ ᱜᱚᱝᱠᱮ ᱱᱤᱭᱟᱹ ᱜᱷᱟᱹᱲᱤ ᱫᱚ ᱱᱟᱯᱟᱭ ᱵᱟᱲᱟ ᱜᱮ ᱟᱫᱚ ᱚᱱᱮ ᱫᱟᱜ ᱠᱚ ᱡᱟᱲᱤ ᱵᱟᱲᱟ ᱠᱮᱫᱟᱭ ᱛᱚ ᱟᱫᱚ ᱱᱟᱥᱮ ᱪᱞᱟᱠᱷᱟᱱᱟ ᱪᱤᱠᱵᱮᱱ ᱱ ᱫᱚ ᱸ ᱜᱚᱝᱠᱮ ᱨᱚᱲ ᱟᱸᱡᱚᱢᱚᱜ ᱠᱟᱱ ᱞᱟᱹᱭᱮᱜᱼᱟ ᱞᱤᱧ ᱦᱚᱸ ᱚᱱᱠᱟ ᱴᱰ ᱠᱚ ᱞᱟᱜᱟᱣ ᱵᱟᱲᱟᱞᱱᱟ ᱟᱫᱚ ᱵᱮᱱ ᱪᱤᱠᱟᱹᱭᱟ ᱚᱱᱟ ᱠᱚᱜᱮ ᱴ ᱞᱟᱜᱟᱜ ᱪᱤᱠᱟᱹᱭᱟᱵᱮᱱ ᱵᱟᱝ ᱪ
ᱟᱪᱪᱷᱟ
ᱦᱭ
ᱦᱳᱭ ᱟᱫᱚ ᱜᱚᱢᱠᱮ ᱟᱞᱮ ᱟᱹᱛᱩᱳ ᱨᱮᱢᱟ ᱛᱮᱦᱤᱧ ᱢᱟ ᱱᱟᱦᱟᱜ ᱵᱟᱯᱞᱟ ᱦᱩᱭᱩᱜ ᱠᱟᱱᱟ ᱟᱫᱚ ᱦᱚᱞᱟ ᱛᱚᱠᱷ ᱠᱷᱚᱱ ᱜᱮ ᱮᱦᱚᱵ ᱟᱠᱟᱱᱟ ᱱᱟᱦᱟᱜ ᱱᱚᱜᱼ ᱱᱚᱣᱟ ᱵᱟᱯᱞᱟ ᱫᱚ ᱠᱚᱲᱟ ᱱᱟᱦᱟᱜ ᱟᱞᱮ ᱟ ᱟᱹᱛᱩ ᱨᱮᱫᱚ ᱠᱚ ᱵᱟᱯᱞᱟ ᱤᱫᱤᱭᱟ ᱟᱫᱚ ᱛᱮᱦᱤᱧ ᱫᱚ ᱥᱩᱱᱩᱢ ᱥᱟᱥᱟᱝ ᱚᱡᱚᱜ ᱠᱚᱜᱮ ᱱᱟᱦᱟᱜ ᱟᱨ ᱟᱨ ᱛᱮᱦᱤᱧ ᱫᱚ ᱱᱚᱝᱠᱟ ᱮᱢᱱᱤ ᱛᱮᱜᱮ ᱵᱟᱞᱟᱭᱟ ᱡᱚᱦᱟᱨ ᱦᱩᱭᱩᱜ ᱠᱟᱱᱟ ᱱᱟᱦᱟᱜ ᱟᱞᱮ ᱟᱛᱳ ᱨᱮᱫᱚ ᱟᱫᱚ ᱦᱚᱞᱟ ᱠᱚ ᱢᱟᱸᱰᱣᱟ ᱟᱠᱟᱫᱟ ᱛᱚ ᱜᱚᱝᱠᱮ ᱛᱟᱦᱚᱞᱮ ᱟᱯᱮᱥᱮᱫ ᱫᱚ ᱵᱟᱯᱞᱟᱜ ᱠᱚ ᱦᱩᱭᱩᱜ ᱠᱟᱱᱟ ᱥᱮ ᱵᱟᱝ
ᱜᱚᱢᱠᱮ ᱵᱟᱯᱞᱟ ᱚᱲᱟᱜ ᱫᱚ ᱟᱥᱟᱲ ᱵᱚᱸᱜᱟ ᱜᱮ ᱯᱟᱨᱚᱢᱮᱱᱟ ᱛᱚ ᱟᱥᱟᱲ ᱵᱚᱸᱜᱟ ᱚᱱᱟ ᱢᱩᱪᱟᱹᱫ ᱥᱮᱫ ᱛᱮ ᱦᱩᱭᱮᱱ ᱛᱟᱞᱮᱭᱟ ᱟᱫᱚ ᱵᱟᱯᱞᱟ ᱛᱮ ᱪᱟᱞᱟᱣ ᱞᱮᱱ ᱛᱟᱦᱮᱸ ᱦᱮᱸ ᱮᱴᱟᱜ ᱯᱚᱱᱚᱛ ᱞᱮ ᱪᱟᱞᱟᱣ ᱞᱮᱱᱟ ᱦᱮ ᱵᱟᱝ ᱫᱚ ᱚᱱᱟ ᱠᱚᱫᱚ ᱦᱩᱭ ᱥᱟᱹᱛ ᱮᱱᱟ ᱟᱫᱚ ᱱᱟᱦᱟᱜ ᱫᱤᱱ ᱨᱮᱫᱚ ᱵᱟᱯᱞᱟ ᱜᱚᱢᱠᱮ ᱪᱮᱫ ᱤᱧ ᱞᱟᱹᱭᱟ ᱡᱚᱛᱚ ᱟᱸᱜᱤᱨ ᱠᱟᱛᱮᱜ ᱥᱮ ᱠᱩᱸᱰᱮᱞ ᱧᱟᱯᱟᱢ ᱵᱟᱯᱞᱟ ᱜᱮ ᱦᱩᱭᱩᱜ ᱠᱟᱱᱟ ᱟᱹᱰᱤ ᱡᱳᱨ ᱦᱮ ᱵᱟᱝ ᱟᱨ ᱤᱱᱟᱹ ᱤᱭᱟᱹ ᱛᱮᱜᱮ ᱛᱚ ᱟᱫᱚ ᱚᱱᱟ ᱥᱟᱨ ᱥᱟᱹᱜᱩᱱ ᱵᱟᱯᱞᱟ ᱠᱚᱫᱚ ᱡᱚᱛᱚ ᱛᱩᱠᱩᱢ ᱥᱮ ᱵᱟᱝ ᱧᱮᱞᱚᱜ-ᱟ ᱧᱟᱢᱚᱜ ᱠᱟᱱᱟ ᱞᱟᱹᱭ ᱞᱮᱠᱷᱟᱱᱤ ᱜᱟᱱᱚᱜ-ᱟ ᱦᱮᱸ ᱵᱟᱝ ᱜᱚᱝᱠᱮ
ᱟᱪᱪᱷᱟ ᱜᱚᱝᱠᱮ ᱟᱹᱰᱤ ᱱᱟᱯᱟᱭ ᱱᱟᱦᱟᱜ ᱮᱢ ᱞᱟᱹᱭ ᱠᱮᱫᱟ ᱟᱫᱚ ᱟᱞᱮ ᱥᱮᱫ ᱢᱟ ᱧᱮᱞᱚᱜ ᱠᱟᱱᱟ ᱱᱮᱛᱟᱨ ᱢᱟ ᱱᱚᱝᱠᱟ ᱥᱟᱨ ᱥᱟᱹᱜᱩᱱ ᱵᱟᱯᱞᱟ ᱵᱟᱝ ᱚᱠᱟ ᱠᱚ ᱢᱮᱛᱟᱜ-ᱟ ᱟᱨ ᱚᱠᱟ ᱵᱟᱝ ᱠᱚᱸᱰᱮᱞ ᱧᱟᱯᱟᱢᱚᱜ ᱠᱟᱱᱟ ᱚᱱᱠᱟ ᱵᱟᱝ ᱟᱨᱦᱚᱸ ᱪᱮᱫ ᱠᱚ ᱴᱚ ᱠᱤᱫᱤ ᱫᱤᱯᱤᱞ ᱵᱟᱯᱞᱟ ᱠᱚ ᱢᱮᱱᱟᱜ ᱛᱟᱵᱚᱱᱟ ᱦᱮᱸᱥᱮ, ᱟᱫᱚ ᱟᱞᱮᱥᱮᱫ ᱫᱚ ᱧᱮᱞᱚᱜ-ᱟ ᱦᱮᱸ ᱟᱹᱠᱤᱱ ᱛᱤᱠᱤᱱ ᱧᱟᱯᱟᱢ ᱠᱟᱛᱮᱜ ᱠᱤᱱ ᱡᱩᱨᱤᱯᱟᱨᱤᱭᱟ ᱟᱠᱟᱱ ᱨᱮᱦᱚᱸ ᱟᱫᱚ ᱚᱱᱠᱟ ᱜᱮ ᱰᱷᱚᱞ ᱰᱷᱟᱠ ᱫᱟᱹᱣᱲᱟᱹ ᱵᱟᱹᱨᱭᱟᱹᱛ ᱟᱛᱮ ᱜᱮᱠᱚ ᱵᱟᱯᱞᱟᱜ ᱠᱟᱱᱟ ᱜᱚᱝᱠᱮ ᱟᱞᱮ ᱥᱮᱫ ᱫᱚ ᱟᱯᱮᱥᱮᱫ ᱜᱚᱝᱠᱮ ᱱᱚᱝᱠᱟ ᱦᱩᱭᱩᱜ ᱟᱥᱮ ᱵᱟᱝ
ᱵᱟᱝ ᱚᱱᱠᱟ ᱟᱞᱮ ᱚᱱᱛᱮ ᱫᱚ ᱚᱱᱠᱟ ᱫᱚ ᱵᱟᱝ ᱦᱩᱭᱩᱜ-ᱟ ᱢᱤᱫ ᱫᱷᱟᱣ ᱡᱩᱫᱤ ᱟᱢ ᱚᱲᱟᱜ ᱠᱷᱚᱱᱟᱢ ᱩᱰᱩᱠ ᱦᱮᱡ ᱮᱱᱟ ᱥᱮ ᱟᱫᱚ ᱟᱞᱮ ᱫᱚ ᱩᱱᱤ ᱫᱚ ᱟᱨᱫᱚᱲ ᱨᱮ ᱥᱮ ᱟᱻ ᱵᱟᱠᱚ ᱵᱟᱯᱞᱟ ᱠᱚᱣᱟ ᱫᱟᱹᱣᱲᱟᱹ ᱠᱚᱨᱮ ᱫᱚ ᱡᱟᱦᱟᱸᱭ ᱟᱸᱜᱤᱨ ᱠᱟᱛᱮ ᱥᱮ ᱠᱚᱸᱰᱮᱞ ᱵᱟᱯᱞᱟ ᱦᱩᱭ ᱟᱠᱟᱱᱟ ᱥᱮ ᱩᱱᱠᱩ ᱛᱟᱦᱞᱮ ᱫᱚ ᱚᱱᱠᱟ ᱞᱟᱛᱟᱨ ᱨᱮᱜᱮ ᱤᱭᱟᱹ ᱠᱟᱛᱮ ᱤᱛᱩᱫ ᱥᱤᱸᱫᱩᱨ ᱫᱚ ᱦᱩᱭᱩᱜ-ᱟ ᱦᱮᱸ ᱥᱮ ᱯᱟᱹᱴᱤ ᱪᱮᱛᱟᱱ ᱨᱮ ᱟᱫᱚ ᱦᱟᱯᱮ ᱚᱱᱛᱮ ᱫᱚ ᱡᱮ ᱱᱚᱝᱠᱟ ᱦᱩᱭᱩᱜ ᱠᱟᱱᱟ ᱟᱹᱰᱤ ᱦᱟᱦᱟᱲᱟᱜ ᱜᱮ ᱟᱹᱭᱠᱟᱹᱣ ᱮᱱᱟ ᱱᱚᱣᱟ ᱫᱤᱭᱮ ᱜᱚᱝᱠᱮ ᱟᱹᱛᱩᱳ ᱢᱚᱬᱮ ᱦᱚᱲ ᱴᱷᱮᱱ ᱠᱩᱠᱞᱤ ᱵᱟᱝ ᱛᱮᱭᱟᱨᱟ ᱟᱠᱟᱱᱟ ᱵᱟᱝ ᱥᱤᱨᱡᱟᱹᱣ ᱵᱟᱲᱟ ᱟᱠᱟᱱᱟ ᱡᱮ ᱪᱮᱫᱟᱜ-ᱟ ᱥᱟᱨ ᱥᱟᱹᱜᱩᱱ ᱵᱟᱯᱞᱟᱜ ᱠᱟᱱᱟ ᱠᱚ ᱩᱱᱠᱩᱣᱟᱜ ᱱᱩᱠᱩᱣᱟᱜ ᱢᱚᱫᱽᱫᱮᱨᱮ ᱵᱷᱮᱜᱟᱨ ᱵᱟᱝ ᱧᱮᱞᱚᱜ ᱠᱟᱱᱟ ᱚᱱᱠᱟ ᱵᱟᱝ ᱞᱟᱹᱭ ᱵᱟᱲᱟᱭ ᱦᱩᱭᱩᱜ ᱜᱮᱭᱟ
ᱦᱳᱭ ᱜᱚᱝᱠᱮ ᱟᱫᱚ ᱱᱚᱜ-ᱚ ᱱᱚᱣᱟ ᱠᱩᱠᱞᱤ ᱜᱮ ᱱᱟᱦᱟᱜ ᱢᱚᱱᱮ ᱨᱮᱫᱚ ᱮ ᱵᱟᱝ ᱛᱟᱦᱮᱸ ᱠᱟᱱᱟ ᱦᱳᱭᱛᱳ ᱟᱫᱚ ᱟᱵᱤᱱ ᱜᱮ ᱱᱟᱦᱟᱜ ᱱᱚᱝᱠᱟ ᱵᱤᱱ ᱵᱟᱲᱟᱭ ᱦᱚᱪᱚ ᱠᱮᱫ ᱞᱤᱧᱟᱹ ᱟᱹᱰᱤ ᱥᱟᱨᱦᱟᱣ ᱟᱫᱚ ᱜᱚᱝᱠᱮ ᱱᱤᱭᱟᱹ ᱛᱟᱭᱚᱢ ᱱᱚᱝᱠᱟ ᱦᱟᱜ ᱟᱛᱳ ᱨᱮᱱ ᱱᱩᱠᱩ ᱢᱚᱬᱮ ᱦᱚᱲ ᱠᱚ ᱱᱟᱦᱟᱜ ᱠᱩᱞᱤ ᱠᱚ ᱦᱩᱭᱩᱜ-ᱟ ᱟᱫᱚ ᱧᱮᱞ ᱫᱚ ᱧᱮᱞ ᱵᱟᱲᱟ ᱟᱠᱟᱫ ᱠᱚᱣᱟᱞᱤᱧ ᱡᱟᱦᱟᱸ ᱫᱚ ᱵᱟᱦᱟ ᱥᱟᱦᱟᱜ ᱜᱮᱭᱟ ᱠᱚ ᱟᱫᱚ ᱱᱟᱦᱟᱜ ᱜᱚᱝᱠᱮ ᱱᱩᱠᱩ ᱫᱚ ᱱᱚᱝᱠᱟ ᱜᱷᱟᱨᱚᱡᱽ ᱨᱮ ᱟᱞᱮᱥᱮᱫ ᱫᱚ ᱡᱟᱦᱟᱸᱭ ᱜᱮ ᱱᱟᱦᱟᱜ ᱠᱚ ᱵᱟᱦᱟ ᱥᱟᱦᱟᱜ-ᱟ ᱱᱩᱠᱩ ᱫᱚ ᱚᱠᱚᱭᱟᱜ ᱜᱷᱟᱨᱚᱧᱡᱽ ᱨᱮ ᱦᱚᱭᱛᱳ ᱴᱟᱠᱟ ᱯᱚᱭᱥᱟ ᱠᱚᱢ ᱧᱚᱜ ᱜᱮᱛᱟᱠᱚᱣᱟ ᱵᱟᱹᱨᱭᱟᱹᱛᱚᱜ ᱪᱟᱞᱟᱜ ᱞᱟᱹᱜᱤᱫ ᱦᱳᱭᱛᱳ ᱜᱟᱹᱰᱤ ᱵᱷᱟᱲᱟ ᱠᱚ ᱞᱟᱜᱟᱜ ᱟᱛᱚ ᱟᱫᱚ ᱱᱚᱜ-ᱚ ᱱᱚᱝᱠᱟᱱ ᱟᱭᱢᱟ ᱠᱷᱚᱨᱚᱪ ᱠᱚ ᱞᱟᱜᱟᱜ ᱛᱮ ᱱᱩᱠᱩ ᱫᱚᱠᱚ ᱵᱟᱦᱟ ᱥᱟᱦᱟᱜ-ᱟ ᱠᱚᱲᱟ ᱚᱲᱟᱜ ᱨᱮᱜᱮ ᱟᱨ ᱱᱚᱝᱠᱟ ᱱᱤᱡᱮᱛᱮ ᱵᱟᱹᱦᱩ ᱟᱹᱜᱩ ᱠᱟᱛᱮᱜ ᱨᱮᱦᱚᱸ ᱧᱮᱞ ᱟᱠᱟᱱᱟ ᱱᱤᱭᱟᱹ ᱥᱮᱨᱢᱟᱭ ᱟᱹᱜᱩ ᱠᱟᱫᱮᱭᱟ ᱟᱨ ᱵᱟᱨ ᱯᱮ ᱥᱮᱨᱢᱟ ᱯᱚᱨᱮ ᱟᱫᱚᱠᱤᱱ ᱵᱟᱯᱞᱟᱜ-ᱟ ᱯᱚᱭᱥᱟ ᱵᱟᱲᱟ ᱠᱟᱛᱮᱫ ᱟᱫᱚ ᱮᱱᱛᱮ ᱨᱮᱦᱚᱸ ᱵᱟᱹᱨᱭᱟᱹᱛᱚᱜ ᱫᱚᱠᱚ ᱪᱟᱞᱟᱜ ᱜᱮᱭᱟ ᱜᱚᱝᱠᱮ ᱟᱞᱮ ᱥᱮᱫ ᱫᱚ ᱱᱚᱜ-ᱚ ᱱᱚᱝᱠᱟ ᱧᱮᱞ ᱟᱠᱟᱱᱟ
ᱟᱞᱮ ᱫᱚ ᱜᱟᱝᱠᱮ ᱵᱟᱹᱨᱭᱟᱹᱛᱚᱜ ᱫᱚ ᱚᱠᱚᱭᱠᱚ ᱪᱟᱞᱟᱜ-ᱟ ᱢᱮᱱᱠᱷᱟᱱ ᱮᱻᱜ ᱢᱟᱱᱮ ᱩᱢᱮᱨ ᱦᱩᱭ ᱠᱟᱱ ᱛᱟᱭ ᱦᱮᱸᱥᱮ ᱚᱱᱟ ᱯᱚᱨᱮ ᱩᱱᱠᱩ ᱦᱟᱸ ᱦᱚᱲ ᱠᱚ ᱦᱮᱠᱚ ᱪᱟᱞᱟᱜ ᱠᱟᱱᱟ ᱦᱮᱸ ᱪᱟᱞᱟᱣ ᱦᱚᱸ ᱫᱚᱨᱠᱟᱨ ᱠᱟᱱᱟ ᱱᱮᱛᱟᱨ ᱫᱚ ᱵᱟᱝ ᱪᱟᱞᱟᱣ ᱞᱮᱠᱷᱟᱱ ᱫᱚ ᱪᱤᱠᱟᱹᱛᱮ ᱦᱩᱭᱩᱜᱼᱟ ᱵᱟᱯᱞᱟ ᱠᱚ ᱵᱷᱟᱸᱰᱟᱱ ᱠᱚᱨᱮ ᱦᱮᱸ ᱟᱨ ᱪᱷᱟᱹᱴᱭᱟᱹᱨ ᱦᱮᱸ ᱱᱚᱣᱟ ᱠᱚᱫᱚ ᱠᱤᱱᱛᱩ ᱦᱚᱲ
ᱦᱮᱸ ᱜᱚᱝᱠᱮ ᱞᱟᱹᱭ ᱫᱟᱞᱤᱧ ᱨᱚᱲ ᱚᱱᱟᱦᱟᱜ ᱱᱚᱜᱝᱠᱟ ᱚᱠᱟ ᱞᱮᱠᱟ ᱪᱚ ᱟᱸᱡᱚᱢ ᱜᱚᱫᱚᱜ ᱠᱟᱱ ᱛᱟᱵᱮᱱᱟ ᱦᱮᱸ ᱥᱮᱼ
ᱦᱮᱸ ᱜᱚᱝᱠᱮ ᱪᱤᱠᱛᱮ ᱴᱷᱤᱠ ᱴᱷᱟᱠ ᱜᱮ
ᱟᱪᱪᱷᱟ ᱜᱚᱝᱠᱮ ᱦᱳᱭ ᱜᱚᱝᱠᱮ
ᱟᱪᱪᱷᱟ ᱜᱚᱝᱠᱮ ᱛᱟᱦᱮᱞᱮ ᱱᱚᱜ-ᱚᱭ ᱡᱮ ᱦᱮᱸ ᱦᱨᱤᱠᱮᱫᱟᱵᱮᱱ ᱟᱹᱰᱤ ᱱᱟᱯᱟᱭ ᱵᱩᱡᱷᱟᱹᱣᱮᱱᱟ ᱦᱮᱸ ᱛᱚ ᱛᱟᱦᱞᱮ ᱪᱤᱠᱟᱹᱛᱮ ᱱᱚᱣᱟ ᱠᱚᱫᱚ ᱦᱩᱭᱩᱜ ᱠᱟᱱᱟ ᱦᱮᱸ
ᱦᱚᱭ ᱜᱚᱝᱠᱮ ᱟᱫᱚ
ᱯᱷᱟᱨᱟᱠ ᱯᱷᱟᱨᱟᱠ ᱵᱷᱮᱜᱟᱨ ᱵᱷᱮᱜᱟᱨ ᱪᱮᱠᱟ ᱦᱩᱭᱩᱜ ᱠᱟᱱᱟ ᱱᱟᱝᱠᱟ ᱟᱯᱚᱱ ᱛᱮᱫᱚ ᱱᱚᱝᱠᱟ ᱟᱨ ᱱᱚᱛᱮ ᱫᱚ ᱱᱚᱝᱠᱟ ᱛᱚ ᱟᱢ ᱪᱮᱫ ᱮᱢ ᱢᱚᱱᱮ ᱣᱮᱫᱟ ᱦᱩᱸ
ᱮᱼᱼ ᱦᱮᱸ ᱜᱚᱝᱠᱮ ᱟᱫᱚ ᱪᱤᱠᱟᱹᱭᱟᱹᱵᱩᱱ ᱱᱚᱜᱼᱚ ᱱᱚᱝᱠᱟᱟᱜᱮ ᱥᱟᱱᱛᱟᱲ ᱢᱟ ᱟᱭᱢᱟ ᱴᱚᱴᱷᱟᱨᱮ ᱢᱮᱱᱟᱜ ᱵᱚᱱᱟ ᱟᱼᱼ ᱟᱹᱨᱤ-ᱪᱟᱹᱞᱤ ᱠᱩᱫᱚ ᱦᱚᱭᱛᱚ ᱢᱤᱫ ᱠᱮᱫᱟᱵᱚᱱ ᱨᱮᱦᱚᱸ ᱠᱤᱪᱷᱩ ᱠᱤᱪᱷᱩ ᱫᱚ ᱟᱨᱦᱚᱸ ᱧᱮᱞᱚᱜ ᱠᱟᱱᱟ ᱟᱞᱟᱫᱟ ᱜᱮ ᱛᱟᱵᱚᱱᱟ ᱦᱮᱸᱥᱮ ᱛᱮ ᱡᱟᱦᱟᱸ ᱞᱮᱠᱟ ᱱᱚᱜ-ᱱᱚᱣᱟ ᱵᱟᱯᱞᱟ ᱤᱫᱤ ᱠᱟᱛᱮᱜ ᱜᱮ ᱞᱟᱹᱭ ᱜᱟᱱᱚᱜ-ᱟ ᱟᱯᱮ ᱥᱮᱫ ᱫᱚ ᱨᱮᱸ ᱡᱟᱦᱟᱸᱭ ᱢᱤᱫᱴᱟᱝ ᱠᱩᱲᱤ ᱦᱚᱯᱚᱱ ᱩᱱᱤ ᱫᱚ ᱚᱲᱟᱜ ᱠᱩᱣᱟᱸᱜ ᱠᱷᱚᱱ ᱱᱚᱣᱟ ᱵᱟᱦᱟ ᱫᱟᱹᱣᱲᱟᱹ ᱥᱮ ᱫᱟᱹᱣᱲᱟᱹᱭ ᱧᱤᱨ ᱵᱟᱹᱜᱤ ᱴᱩᱣᱠᱟᱣᱫᱟ-ᱟᱭ ᱥᱮ ᱱᱚᱝᱠᱟ ᱜᱮ ᱟᱸᱜᱤᱨ ᱠᱟᱛᱮᱜ ᱮ ᱪᱟᱞᱟᱣ ᱟᱠᱟᱱᱟᱭ ᱱᱩᱭ ᱫᱚ ᱟᱫᱚ ᱱᱚᱣᱟ ᱫᱟᱹᱣᱲᱟᱹ ᱪᱮᱛᱟᱱ ᱨᱮᱫᱚ ᱫᱮᱡᱚᱜ ᱵᱟᱭ ᱧᱟᱢᱟ ᱦᱮᱸᱥᱮ ᱟᱫᱚ ᱟᱞᱮ ᱥᱮᱫ ᱫᱚ ᱱᱚᱝᱠᱟ ᱧᱮᱞᱚᱜ ᱠᱟᱱᱟ ᱜᱤᱫᱽᱨᱟᱹ ᱮᱸᱜᱟᱛ ᱟᱠᱟᱱ ᱨᱮᱦᱚᱸᱭ ᱜᱚᱝᱠᱮ ᱟᱞᱮᱥᱮᱫ ᱫᱚ ᱱᱚᱝᱠᱟ ᱫᱟᱹᱣᱲᱟᱹ ᱠᱚᱨᱮ ᱦᱚᱸᱠᱚ ᱵᱟᱯᱞᱟ ᱠᱚᱜᱮᱭᱟ ᱟᱞᱮᱥᱮᱫ ᱫᱚ
ᱦᱩᱸ ᱜᱚᱝᱠᱮ ᱟᱞᱮ ᱮᱱ ᱛᱮ ᱫᱚ ᱫᱚ ᱜᱤᱫᱽᱨᱟᱹ ᱠᱟᱱ ᱥᱮ ᱟᱢ ᱫᱚ ᱟᱨᱦᱚᱸ ᱛᱚ ᱵᱟᱝᱠᱚ ᱵᱟᱯᱞᱟ ᱦᱚᱪᱟ ᱢᱮᱜᱮᱭᱟᱭ ᱤᱭᱟᱹ ᱫᱟᱹᱣᱨᱟᱹ ᱪᱮᱛᱟᱱ ᱨᱮᱫᱚ ᱟᱞᱮ ᱫᱚ ᱚᱱᱮ ᱞᱟᱛᱟ ᱨᱮᱜᱮ ᱴᱷᱤᱠ ᱜᱮ ᱡᱟᱶᱟᱭ ᱠᱚᱲᱟ ᱫᱚ ᱞᱟᱛᱟᱨ ᱨᱮᱜᱮ ᱩᱱᱤ ᱵᱟᱹᱦᱩ ᱠᱩᱲᱤᱭᱤᱡ ᱛᱮ ᱵᱟᱨ ᱦᱚᱲ ᱩᱱ ᱨᱮ ᱯᱮ ᱯᱟᱠ ᱠᱤᱱ ᱟᱪᱩᱨᱱᱟ ᱾ ᱚᱪᱩᱨ ᱠᱟᱛᱮ ᱯᱟᱴᱭᱹᱪᱮᱛᱟᱱ ᱨᱮ ᱵᱟᱹᱦᱩ ᱠᱩᱲᱤ ᱛᱤᱜᱩᱭᱱᱟ ᱪᱮ ᱛᱤᱸᱜᱩ ᱠᱤᱫᱤᱠᱚ ᱚᱱᱟ ᱯᱚᱨᱮ ᱚᱸᱰᱮ ᱤᱛᱩᱫ-ᱥᱤᱸᱫᱩᱨ ᱫᱚ ᱦᱩᱭᱩᱜ-ᱟ ᱦᱮᱸ ᱵᱟᱝ ᱟᱫᱚ ᱛᱚ ᱯᱟᱨᱟ ᱟᱞᱮ ᱥᱮᱫ ᱫᱚ ᱵᱟᱹᱱᱩᱜ-ᱟ ᱪᱮ ᱩᱱᱤᱫᱚ ᱤᱡᱤ ᱪᱮᱛᱟᱱ ᱨᱮᱜᱮᱵᱚᱱ ᱵᱟᱯᱞᱟᱭᱭᱟ ᱚᱱᱠᱟ ᱫᱚ ᱵᱟᱹᱱᱩᱜ-ᱟ ᱜᱚᱝᱠᱮ ᱟᱞᱚᱱ ᱨᱟᱦᱟᱸᱭ
ᱦᱚᱭ ᱜᱚᱝᱠᱮ ᱟᱫᱚ ᱱᱚᱜ-ᱚ ᱱᱚᱝᱠᱟ ᱜᱮ ᱟᱭᱢᱟ ᱡᱤᱱᱤᱥ ᱠᱚ ᱦᱚᱭᱛᱚ ᱮᱸᱻ ᱵᱷᱮᱜᱟᱨ ᱵᱷᱮᱜᱟᱨ ᱢᱮᱱᱟᱜ ᱛᱟᱵᱚᱱᱟ ᱟᱨᱦᱚᱸ ᱜᱚᱝᱠᱮ ᱞᱟᱹᱭᱟᱹᱞᱤᱧ ᱱᱚᱜᱼᱱᱚᱣᱟ ᱮᱸ ᱥᱮᱫᱟᱭ ᱠᱩᱨᱮᱱ ᱡᱟᱦᱟᱸᱭ ᱠᱚᱠᱚ ᱛᱟᱦᱮᱸᱜ ᱠᱟᱱᱟ ᱱᱩᱠᱩ ᱩᱱᱠᱩᱣᱟᱜ ᱛᱤ ᱠᱚᱨᱮ ᱫᱚ ᱱᱟᱦᱟᱜ ᱞᱤᱧ ᱧᱮᱞ ᱟᱠᱟᱫ ᱛᱟᱠᱚᱣᱟ ᱱᱚᱣᱟ ᱥᱤᱠᱷᱟᱹ ᱱᱟᱦᱟᱜ ᱢᱮᱱᱟᱜ ᱛᱟᱠᱚᱣᱟ ᱜᱚᱝᱠᱮ ᱦᱮᱸ ᱟᱫᱚ
ᱦᱩᱸ
ᱟ ᱱᱟᱦᱟᱜ ᱡᱩᱜᱽ ᱨᱮᱱ ᱫᱚ ᱦᱚᱲ ᱠᱩᱧ ᱧᱮᱞᱮᱫ ᱠᱚᱣᱟ ᱵᱟᱠᱚ ᱥᱤᱠᱷᱟᱹᱜ ᱠᱟᱱᱟ ᱟᱫᱚ ᱜᱚᱝᱠᱮ ᱱᱚᱣᱟ ᱥᱤᱠᱷᱟᱹ ᱨᱮᱱᱟᱜ ᱢᱟᱱᱮ ᱫᱚ ᱪᱮᱫ ᱛᱟᱦᱮᱸ ᱠᱟᱱᱟ ᱜᱚᱝᱠᱮ ᱞᱟᱹᱭ ᱫᱟᱲᱮᱭᱟᱜ-ᱟ ᱵᱤᱱ
ᱦᱮᱸ
ᱜᱚᱝᱠᱮ ᱱᱚᱣᱟ ᱥᱤᱠᱷᱟᱹ ᱵᱤᱱ ᱟᱸᱡᱚᱢ ᱟᱠᱟᱫᱟ ᱥᱮ ᱵᱟᱝ ᱛᱤ ᱠᱚᱨᱮ ᱵᱤᱱ ᱧᱮᱞ ᱵᱟᱲᱟ ᱣᱟᱠᱟᱫ ᱛᱟᱠᱚᱣᱟ ᱥᱮ ᱵᱟᱝ
ᱥᱤᱠ ᱦᱮᱸ ᱜᱚᱝᱠᱮ ᱴᱷᱤᱠ ᱜᱮᱢ ᱞᱟᱹᱭ ᱠᱮᱫᱟ ᱱᱤᱛᱚᱜ ᱜᱮᱪᱚᱝ ᱮᱠᱫᱚᱢ ᱴᱷᱤᱠ ᱜᱮᱢ ᱞᱟᱹᱭ ᱠᱮᱫᱟ᱾ ᱛᱤᱠᱥᱟᱹ ᱟᱹᱰᱤ ᱡᱩᱨ ᱜᱮ ᱢᱮᱱᱟᱜ-ᱟ ᱦᱮᱸ ᱥᱮ ᱱᱷᱟᱜ ᱛᱮᱨᱮ ᱚᱱᱟ ᱥᱤᱠᱷᱟᱹ ᱴᱟ ᱟᱱᱟ ᱵᱷᱟᱹᱜᱤ ᱜᱮ ᱧᱮᱞᱚᱜ ᱠᱟᱱᱟ ᱦᱮᱸ ᱵᱟᱝ
ᱦᱚᱭ ᱜᱚᱝᱠᱮ ᱮᱠᱟᱞ ᱦᱮᱸ ᱟᱫᱚ ᱞᱟᱹᱭ ᱮᱫᱟᱞᱤᱧ ᱱᱚᱣᱟ ᱥᱤᱠᱷᱟᱹ ᱱᱟᱦᱟᱜ ᱱᱟᱦᱟᱜ ᱡᱩᱜᱽ ᱨᱮᱫᱚ ᱟᱸ ᱵᱟᱝ ᱧᱮᱞᱚᱜ ᱠᱟᱱᱟ ᱦᱮᱸ ᱥᱮ ᱵᱟᱠᱚ ᱥᱤᱠᱷᱟᱹᱜ ᱠᱟᱱᱟ ᱟᱫᱚ ᱜᱚᱝᱠᱮ ᱱᱚᱣᱟ᱾ ᱪᱮᱫᱟᱜ? ᱥᱤᱠᱷᱟᱹᱜ ᱠᱟᱱ ᱛᱟᱦᱮᱱᱟ ᱩᱱ ᱚᱠᱛᱚ ᱫᱚ ᱵᱟᱝᱞᱤᱧ ᱵᱩᱡᱽ ᱫᱟᱲᱮᱭᱟᱜ ᱠᱟᱱᱟ᱾
ᱦᱮᱸ ᱦᱩᱸ ᱪᱮᱫ ᱜᱚᱢᱠᱮ ᱢᱮᱱᱮᱜ-ᱟ?
ᱦᱮᱸ ᱜᱚᱝᱠᱮ ᱞᱟᱹᱭ ᱫᱟᱞᱤᱧ ᱱᱚᱣᱟ ᱡᱟᱦᱟᱸ ᱠᱚ ᱥᱤᱠᱷᱟᱹᱜ ᱠᱟᱱ ᱛᱟᱦᱮᱱᱟ ᱦᱮᱸᱥᱮ
ᱦᱩᱸ
ᱛᱤ ᱨᱮ ᱟᱫᱚ ᱱᱚᱣᱟ ᱛᱚ ᱟᱹᱰᱤ ᱠᱚᱥᱴᱚ ᱠᱟᱛᱮᱫ ᱜᱮ ᱱᱟᱦᱟᱜ ᱠᱚ ᱥᱤᱠᱷᱟᱹᱜ ᱠᱟᱱ ᱛᱟᱦᱮᱱᱟ ᱡᱟᱦᱟᱸ ᱫᱚ ᱱᱚᱣᱟ ᱟᱨ ᱞᱚᱞᱚ ᱥᱮ ᱱᱚᱝᱠᱟ ᱜᱮᱸᱫᱽᱨᱮᱡ ᱠᱚᱠᱚ ᱛᱚᱞ ᱠᱟᱜ ᱠᱟᱱ ᱛᱟᱦᱮᱱᱟ ᱟᱨ ᱵᱟᱹᱭ ᱵᱟᱹᱭᱛᱮ ᱡᱩᱞ ᱯᱷᱮᱰᱚᱜᱼᱟ ᱟᱨ ᱱᱚᱰᱮᱱᱟᱜ ᱦᱟᱨ ᱛᱟ ᱜᱮ ᱜᱚᱝᱠᱮ ᱜᱚᱡ ᱩᱛᱟᱹᱨᱚᱜ ᱠᱟᱱᱟ ᱛᱟᱦᱮᱱᱟ ᱦᱮᱸᱥᱮ ᱟᱫᱚ ᱱᱚᱣᱟ ᱪᱮ ᱛᱟ ᱩᱱᱟᱹᱜ ᱠᱚᱥᱴᱚ ᱠᱟᱛᱮᱜ ᱠᱚ ᱥᱤᱠᱷᱟᱹᱜ ᱠᱟᱱ ᱛᱟᱦᱮᱱᱟ ᱜᱚᱝᱠᱮ ᱱᱚᱝᱠᱟ?
ᱥᱤᱸᱠᱷᱟᱹ ᱥᱤᱠᱷᱟᱹ ᱫᱚ ᱜᱚᱝᱠᱮ ᱚᱱᱟ ᱫᱚ ᱞᱟᱹᱭ ᱟᱠᱚ ᱪᱮᱛᱟ ᱥᱟᱱᱛᱟᱲ ᱟᱹᱰᱤ ᱢᱟᱨᱟᱝ ᱩᱯᱨᱩᱢ ᱠᱟᱱᱟ ᱚᱱᱠᱟ ᱢᱤᱫᱴᱟᱝ ᱠᱟᱛᱷᱟ ᱡᱚᱢ ᱵᱟᱲᱟ ᱦᱩᱭ ᱠᱟᱱᱟ᱾ ᱛᱤᱱᱟᱜ ᱴᱟᱜ ᱥᱚᱨᱟᱹᱨᱭᱟ ᱫᱚ ᱦᱟᱜ ᱵᱟᱝ ᱵᱟᱰᱟᱭ ᱵᱟᱹᱱᱩᱜᱼᱟ ᱦᱮᱸ ᱵᱟᱝ᱾ ᱠᱚᱲᱟ ᱠᱚᱣᱟᱜ ᱫᱚ ᱥᱤᱠᱷᱟᱹ ᱟᱨ ᱠᱩᱲᱤ ᱜᱤᱫᱽᱨᱟᱹ ᱠᱚᱣᱟᱜ ᱪᱮᱫ ᱠᱚᱫᱟ ᱛᱟᱦᱮᱸ ᱞᱮᱱᱟ ᱚᱱᱠᱟ ᱢᱤᱫᱴᱟᱝ ᱚ ᱠᱚᱲᱟᱭ ᱛᱟᱦᱮᱱ ᱛᱮ
ᱟᱪᱪᱷᱟ ᱜᱚᱝᱠᱮ ᱟᱹᱰᱤ ᱱᱟᱯᱟᱭ ᱦᱳᱭ ᱟᱫᱚ ᱱᱮᱠᱟᱜᱮ ᱟᱹᱞᱤᱧ ᱦᱚᱸ ᱱᱟᱦᱟᱜ ᱢᱤᱫᱴᱟᱝ ᱚᱱᱚᱬᱦᱮᱸ ᱞᱤᱧ ᱮ ᱟᱸᱡᱚᱢ ᱵᱟᱲᱟ ᱠᱟᱫᱟ ᱱᱚᱜᱼᱚ ᱱᱚᱝᱠᱟ ᱦᱟᱸᱜ ᱢᱮᱱᱟᱜ ᱠᱟᱫᱟ᱾ ᱛᱤ ᱨᱮᱱᱟᱜ ᱥᱤᱠᱷᱟᱹ ᱠᱷᱚᱫᱟ ᱠᱷᱮᱨᱣᱟᱞ ᱟᱢ ᱟᱞᱚᱢ ᱟᱫᱟ ᱦᱮᱸᱥᱮ ᱟᱫᱚ ᱱᱚᱜᱼᱚ ᱱᱚᱣᱟ ᱛᱮᱜᱮ ᱱᱟᱦᱟᱜ ᱞᱤᱧ ᱞᱟᱹᱭᱫᱟ ᱪᱮᱫᱟᱜ ᱩᱱᱟᱹᱜ ᱞᱟᱹᱠᱛᱤ ᱛᱟᱦᱮᱸ ᱠᱟᱱ ᱛᱟᱠᱚᱣᱟ᱾ ᱱᱚᱣᱟ ᱛᱤ ᱨᱮᱱᱟᱜ ᱥᱤᱠᱷᱟᱹ ᱠᱷᱚᱫᱟ ᱟᱫᱚ
ᱦᱮᱸ
ᱜᱚᱝᱠᱮ ᱱᱚᱣᱟ ᱫᱚ ᱟᱵᱤᱱ ᱡᱟᱦᱟᱸ ᱞᱮᱠᱟ ᱵᱤᱱ ᱞᱟᱹᱭ ᱠᱮᱫᱟ ᱱᱟᱦᱟᱜ ᱱᱚᱣᱟ ᱫᱚ ᱢᱤᱫᱴᱟᱝ ᱥᱟᱱᱛᱟᱲ ᱠᱚᱣᱟᱜ ᱩᱯᱨᱩᱢ ᱛᱟᱦᱮᱸ ᱠᱟᱱᱟ ᱦᱮᱸᱥᱮ ᱟᱫᱚ ᱡᱟᱹᱱᱤᱡ ᱠᱷᱟᱱ ᱚᱱᱠᱟ ᱜᱮ ᱵᱟᱝ
ᱦᱮᱸ ᱯᱟ ᱯᱟᱲᱟᱝ ᱢᱤᱫᱴᱟᱝ ᱠᱩᱠᱞᱤ
ᱦᱮᱸ ᱜᱚᱝᱠᱮ ᱞᱟᱹᱭ ᱫᱟᱞᱤᱧ ᱡᱟᱦᱟᱸᱱᱟᱜ ᱵᱤᱱ ᱞᱟᱹᱭ ᱮᱫᱟ᱾
ᱦᱮᱸ ᱜᱚᱝᱠᱮ ᱱᱚᱣᱟ ᱨᱮᱱᱟᱜ ᱢᱤᱫᱴᱮᱱ ᱛᱮᱞᱟᱧ ᱵᱟᱲᱟᱭᱟ ᱱᱚᱣᱟ ᱨᱮᱱᱟᱜ ᱛᱮᱞᱟᱧ ᱵᱟᱲᱟᱭᱟ᱾ ᱚ ᱛᱮᱞᱟ ᱫᱚ ᱦᱩᱭᱩᱜ ᱠᱟᱱᱟ ᱞᱟᱹᱭ ᱵᱮᱱ ᱛᱟᱦᱮᱜ-ᱟ ᱥᱤᱠᱷᱟᱹ ᱥᱤᱠᱟᱹ ᱠᱚ ᱱᱚᱝᱠᱟᱱ ᱢᱤᱫᱴᱮᱱ ᱡᱤᱱᱤᱥ ᱠᱟᱱᱟ᱾ ᱟᱵᱚ ᱠᱤᱱᱛᱩ ᱡᱚᱠᱷᱚᱱ ᱡᱟᱱᱟᱢᱚᱜᱽ ᱟᱵᱚᱱ ᱥᱮ ᱡᱟᱱᱟᱢ ᱡᱟᱦᱟᱸ ᱞᱮᱠᱟ ᱟᱵᱚ ᱪᱮᱫ ᱦᱚᱸ ᱵᱟᱝᱵᱚᱱ ᱟᱹᱜᱩ ᱫᱟᱲᱮᱭᱟᱜᱼᱟ ᱡᱮ ᱡᱟᱱᱟᱢ ᱞᱮᱝᱠᱷᱟᱱ ᱚᱝᱠᱟᱜᱮ ᱜᱚᱡ ᱞᱮᱠᱷᱟᱱ ᱦᱚᱸ ᱠᱤᱱᱛᱩ ᱟᱵᱚ ᱜᱚᱡ ᱜᱩᱨ ᱞᱮᱠᱷᱟᱱ ᱟᱵᱚ ᱪᱮᱫ ᱵᱟᱵᱚᱱ ᱤᱫᱤ ᱫᱟᱲᱮᱭᱟᱜᱼᱟ᱾ ᱚᱱᱟ ᱞᱮᱠᱟᱛᱮ ᱟᱵᱚ ᱱᱚᱣᱟ ᱥᱤᱠᱷᱟᱹ ᱠᱚ ᱮᱢᱟᱱ ᱛᱟᱦᱮᱸ ᱞᱮᱱᱠᱷᱟᱱ ᱟᱵᱚ ᱫᱚ ᱚᱱᱟ ᱥᱤᱠᱷᱟᱹ ᱚᱱᱛᱚᱛᱚ ᱟᱵᱚᱣᱟᱜ ᱢᱤᱫᱴᱟᱱ ᱪᱷᱟᱯ ᱞᱮᱠᱟᱛᱮ ᱦᱚᱲ ᱫᱚ ᱪᱟᱞᱟᱜᱼᱟ ᱦᱮᱸ ᱵᱟᱝ ᱚᱱᱠᱟ ᱠᱚ ᱞᱟᱹᱭᱟ ᱟᱨ ᱠᱤ ᱟᱫᱚ ᱵᱟᱹᱧ ᱵᱟᱲᱟᱭ ᱛᱟᱦᱮᱫ ᱡᱷᱟ ᱟᱡᱚᱢ ᱦᱩᱭ ᱠᱟᱱᱟ ᱦᱟᱯᱲᱟᱢ ᱠᱚᱴᱷᱮᱱ ᱦᱮᱸ
ᱟᱪᱪᱷᱟ ᱜᱚᱝᱠᱮ ᱟᱹᱰᱤ ᱥᱟᱨᱦᱟᱣ ᱱᱚᱜ ᱱᱚᱝᱠᱟ ᱵᱤᱱ ᱞᱟᱹᱭ ᱯᱟᱥᱱᱟᱣ ᱟᱫ ᱞᱤᱧᱟᱹ ᱟᱫᱚ ᱜᱚᱝᱠᱮ ᱛᱟᱦᱚᱞᱮ ᱱᱤᱛᱚᱜ ᱢᱟ ᱧᱮᱞᱚᱜ ᱠᱟᱱᱟ ᱛᱟᱦᱞᱮ ᱵᱟᱵᱩ ᱥᱮ ᱦᱮᱸ ᱥᱮ ᱱᱤᱭᱟᱹ ᱡᱩᱜᱽ ᱠᱚ ᱨᱮᱱ ᱠᱚᱲᱟ ᱠᱚᱫᱚ ᱱᱟᱦᱟᱜ ᱵᱟᱠᱚ ᱥᱤᱠᱷᱟᱹᱜ ᱠᱟᱱᱟ ᱟᱫᱚ ᱜᱚᱢᱠᱮ ᱛᱟᱦᱚᱞᱮ ᱱᱚᱣᱟ ᱫᱚ ᱩᱱᱟᱹᱜ ᱞᱟᱹᱠᱛᱤ ᱛᱟᱦᱮᱸ ᱠᱟᱱ ᱛᱟᱵᱚᱱ ᱠᱷᱟᱡ ᱪᱮᱫᱟᱜ ᱛᱟᱦᱚᱞᱮ ᱱᱤᱛ ᱤᱛᱚᱜ ᱫᱚ ᱵᱟᱝᱵᱚᱱ ᱥᱤᱠᱷᱟᱹᱜ ᱠᱟᱱᱟ ᱦᱮᱸ ᱥᱮ ᱥᱮ ᱱᱚᱣᱟ ᱫᱚ ᱩᱱ ᱚᱠᱛᱚ ᱨᱤᱜᱤ ᱞᱟᱹᱠᱛᱤ ᱛᱟᱦᱮᱸ ᱠᱟᱱᱟ ᱥᱮ ᱚᱠᱟᱞᱮᱠᱟ ᱜᱚᱝᱠᱮ
ᱦᱩᱸ ᱟᱫᱚ ᱧᱮᱞᱢᱮ ᱜᱚᱝᱠᱮ ᱥᱤᱠᱷᱠᱟᱹ ᱫᱚ ᱵᱟᱵᱚᱱ ᱥᱤᱠᱟᱹᱜ ᱠᱟᱱᱟ ᱫᱚ ᱢᱤᱫᱴᱟᱝ ᱥᱟᱹᱨᱤ ᱠᱟᱛᱷᱟ ᱠᱟᱱᱟ ᱥᱤᱠᱷᱟᱹ ᱵᱟᱵᱚᱱ ᱥᱤᱠᱟ ᱴᱷᱤᱠ ᱜᱤ ᱠᱤᱱᱛᱩ ᱟᱨ ᱥᱤᱠᱷᱟᱹ ᱞᱟᱹᱠᱛᱤ ᱠᱟᱱᱟ ᱢᱮᱱᱛᱤᱧ ᱢᱚᱱᱮᱭᱟ ᱨᱤᱠᱷᱟᱹ ᱥᱟᱶᱛᱮ ᱟᱹᱰᱤ ᱢᱟᱨᱟᱝ ᱟ ᱢᱤᱫᱴᱟ ᱱᱟᱜᱟᱢ ᱚᱞ ᱢᱮᱱᱟᱜᱼᱟ ᱟᱨᱚ ᱟᱹᱰᱤ ᱠᱤᱪᱷᱩ ᱢᱮᱱᱟᱜ-ᱟ ᱦᱚᱭᱛᱚ ᱦᱟᱯᱲᱟᱢ ᱠᱚ ᱥᱟᱶ ᱨᱚᱯᱚᱲ ᱞᱮᱠᱷᱟᱱ ᱱᱚᱣᱟ ᱠᱚ ᱟᱹᱰᱤ ᱠᱤᱪᱷᱩ ᱵᱟᱰᱟᱭ ᱧᱟᱢᱚᱜᱼᱟ ᱮᱱᱛᱮ ᱱᱤᱡᱮ ᱴᱷᱮᱱ ᱫᱚ ᱚᱝᱠᱟᱱᱟᱜ ᱜᱮᱭᱟᱱ ᱦᱚ ᱵᱟᱹᱱᱩᱜ ᱟᱠᱟᱫᱟ ᱡᱟᱸᱦᱟ ᱠᱷᱛᱤᱨ ᱛᱚ ᱦᱮᱸ ᱱᱚᱝᱠᱟᱱᱟᱜ ᱠᱟᱛᱷᱟ ᱫᱚ ᱵᱟᱹᱧ ᱞᱟᱹᱭ ᱫᱟᱲᱮᱭᱟᱜ ᱠᱟᱱᱟ ᱥᱮ ᱵᱟᱝ ᱜᱚᱝᱠᱮ
ᱟᱪᱪᱷᱟ ᱜᱚᱝᱠᱮ ᱦᱳᱭ ᱟᱫᱚ ᱱᱚᱜ ᱱᱚᱝᱠᱟ ᱧᱮᱞᱚᱜ ᱠᱟᱱᱟ ᱱᱚᱣᱟ ᱥᱤᱠᱷᱟᱹ ᱫᱚ ᱡᱩᱫᱤ ᱟᱵᱚ ᱱᱚᱣᱟ ᱥᱟᱱᱛᱟᱲ ᱥᱟᱶᱛᱟ ᱥᱟᱶ ᱩᱱᱟᱹᱜ ᱢᱟᱨᱟᱝ ᱮᱸ ᱱᱚᱠᱟ ᱡᱚᱯᱲᱟᱣ ᱡᱚᱫᱤ ᱛᱟᱦᱮ ᱠᱟᱱᱟ ᱟᱫᱚ ᱜᱚᱝᱠᱮ ᱤᱧ ᱫᱩᱧ ᱞᱟᱹᱭᱟ ᱱᱚᱣᱟ ᱫᱚ ᱛᱟᱦᱞᱮ ᱵᱚᱱ ᱵᱟᱹᱜᱤᱭᱟᱜ ᱠᱟᱱᱟ ᱦᱮᱸ ᱥᱮ ᱪᱮᱫ ᱟᱫᱚ ᱱᱤᱛᱚᱜ ᱫᱚ ᱧᱮᱞᱚᱜ ᱠᱟᱱᱟ ᱚᱠᱚᱭ ᱦᱚᱸ ᱵᱟᱝᱠᱚ ᱥᱤᱠᱷᱟᱹᱜ ᱠᱟᱱᱟ ᱦᱳᱭᱛᱳ ᱱᱚᱜᱼᱚ ᱱᱚᱣᱟ ᱠᱚ ᱟᱵᱚ ᱵᱚᱱ ᱟᱫ ᱤᱫᱤᱭᱮᱫᱟ ᱱᱚᱣᱟ ᱢᱤᱫᱴᱟᱝ ᱥᱟᱣᱛᱟᱲ ᱥᱟᱶᱛᱟ ᱨᱮᱱᱟᱜ ᱟᱹᱰᱤ ᱢᱟᱨᱟᱝ ᱱᱚᱣᱟ ᱩᱯᱨᱩᱢ ᱞᱤᱠᱟᱛᱮ ᱛᱟᱦᱮᱸ ᱠᱟᱱᱟ ᱦᱮᱸ ᱥᱮ ᱜᱚᱝᱠᱮ
ᱦᱮᱸ ᱦᱮᱸ
ᱦᱳᱭ ᱟᱫᱚ ᱱᱮᱛᱟᱨ ᱢᱟ ᱞᱤᱧ ᱧᱮᱞᱮᱫ ᱠᱚᱣᱟ ᱚᱠᱚᱭ ᱦᱚᱸ ᱵᱟᱝᱠᱚ ᱥᱤᱠᱷᱟᱹᱜ ᱠᱟᱱᱟ ᱵᱟᱝ ᱫᱚ ᱵᱚᱛᱚᱨ ᱛᱮ ᱵᱟᱝ ᱫᱚ ᱱᱚᱣᱟ ᱨᱮᱱᱟᱜ ᱟᱨᱦᱚᱸ ᱪᱮᱫ ᱠᱚᱪᱚ ᱠᱟᱨᱚᱱ ᱢᱮᱱᱟᱜᱼᱟ ᱥᱮ ᱪᱮᱫ ᱜᱚᱝᱠᱮ
ᱦᱩᱸ ᱱᱚᱝᱠᱮ ᱱᱤᱡ ᱚᱝᱠᱟ ᱠᱚᱨᱮ ᱧᱮᱞ ᱵᱟᱲᱟ ᱦᱩᱭ ᱱᱟ ᱪᱮ ᱚᱱᱟᱫᱚ ᱥᱟᱹᱨᱤᱜᱮ ᱵᱮᱥ ᱛᱚ ᱨᱮ ᱛᱟᱦᱮᱜ ᱠᱟᱱᱟ ᱵᱟ ᱦᱩᱸ ᱱᱚᱣᱟ ᱟᱹᱰᱤ ᱵᱚ ᱛᱟᱦᱮ ᱠᱟᱱᱟ ᱦᱮᱸ ᱥᱮ ᱟᱫᱷᱟ ᱫᱤᱱ ᱨᱮ ᱪᱤᱠᱟᱹᱭ ᱦᱩᱭᱩᱜ-ᱟ ᱟᱠᱚ ᱵᱚᱱ ᱵᱩᱡ ᱫᱚᱦᱚᱠᱟᱜ-ᱟ ᱱᱤᱛᱚᱜ ᱟᱵᱚ